ᱦᱮᱸ ᱡᱚᱦᱟᱨ ᱜᱮ ᱜᱚᱢᱠᱮ
ᱦᱳᱭ ᱡᱚᱦᱟᱨ ᱜᱮ ᱪᱮᱫ ᱞᱮᱠᱟ ᱦᱮᱱᱟᱜ ᱵᱮᱱᱟ?
ᱱᱟᱯᱟᱭ ᱜᱮ ᱱᱚᱣᱟ ᱵᱟᱨᱥᱤᱧ ᱫᱚ᱾ ᱟᱵᱮᱱ ᱜᱮ ᱪᱮᱫ ᱞᱮᱠᱟ ᱢᱮᱱᱟᱜ ᱵᱮᱱᱟ?
ᱦᱩᱸ ᱟᱞᱤᱧ ᱦᱚᱸ ᱱᱟᱯᱟᱭ ᱜᱮ ᱮᱠᱷᱚᱱ ᱫᱚ ᱟᱫᱚ ᱚᱱᱛᱮᱱᱟᱜ ᱦᱚᱭ ᱦᱤᱥᱤᱫ ᱠᱚ ᱚᱠᱟᱞᱮᱠᱟ?
ᱦᱚᱭ ᱦᱤᱥᱤᱫ ᱫᱚ ᱱᱚᱣᱟ ᱵᱟᱨᱥᱤᱧ ᱫᱚ ᱦᱟᱸᱜ ᱟᱹᱰᱤ ᱜᱮ ᱥᱤᱛᱩᱝ ᱠᱟᱱᱟ᱾ ᱟᱫᱚ ᱛᱮᱦᱮᱧ ᱦᱟᱸᱜ ᱱᱤᱛ ᱱᱤᱛᱚᱜ ᱵᱮᱲ ᱫᱚ ᱦᱟᱸᱜ ᱨᱤᱢᱤᱞ ᱧᱮᱞᱚᱜ ᱠᱟᱱᱟ ᱟᱫᱚ ᱫᱟᱜ ᱮᱫᱟᱭ ᱥᱮ ᱵᱟᱝ ᱚᱱᱟᱜᱮ ᱦᱟᱸᱜ
ᱚᱱᱟᱜᱮ ᱵᱟᱝ ᱫᱟᱜ ᱠᱟᱛᱮᱜ ᱦᱚᱸ ᱟᱹᱰᱤ ᱡᱟᱞᱟ ᱱᱚᱝᱠᱟ ᱩᱫᱽᱜᱟᱹᱨ ᱵᱩᱡᱷᱟᱹᱜ ᱠᱟᱱᱟ ᱡᱟᱦᱟᱸ ᱫᱚ ᱛᱟᱦᱮᱸᱜᱮ ᱵᱟᱝ ᱜᱟᱱᱚᱜ ᱠᱟᱱᱟ ᱫᱟᱜ ᱞᱮᱠᱷᱟᱱ ᱟᱹᱰᱤᱜᱟᱱ ᱛᱚ ᱱᱟᱯᱟᱭ ᱠᱚᱜᱼᱟ᱾
ᱱᱟᱯᱟᱭ ᱠᱚᱜ ᱜᱮᱭᱟ ᱛᱚᱞᱟ ᱠᱚᱦᱚᱸ ᱚᱱᱛᱮ ᱜᱤᱰᱤ ᱢᱟ ᱦᱩᱭ ᱠᱟᱱᱟ ᱟᱫᱚ ᱱᱤᱛᱚᱜ ᱢᱚᱱᱮ ᱦᱩᱭᱩᱜ ᱠᱟᱱᱟ ᱵᱟᱧᱪᱟᱜ ᱟᱥᱮ ᱵᱟᱝ ᱩᱱᱟᱹᱜ ᱡᱳᱨ ᱥᱤᱛᱩᱝ ᱠᱟᱱᱟ
ᱦᱳᱭ
ᱛᱟᱦᱞᱮ ᱟᱵᱮᱱ ᱜᱮ ᱞᱟᱹᱭᱵᱮᱱ ᱚᱱᱛᱮ ᱫᱚ ᱛᱚᱞᱟ ᱠᱚ ᱪᱮᱫ ᱞᱮᱠᱟ ᱛᱤᱱᱟᱹᱜ ᱜᱟᱱ ᱦᱟᱨᱟᱭᱮᱱᱟ?
ᱦᱟᱨᱟ ᱟᱹᱣᱨᱤᱭᱟᱜᱼᱟ ᱦᱮᱸᱜᱼᱮ ᱛᱚ ᱯᱩᱱ ᱢᱟᱦᱟ ᱥᱮ ᱢᱚᱬᱮ ᱢᱟᱦᱟ ᱦᱩᱭᱩᱜ ᱠᱟᱱᱟ ᱜᱤᱰᱤ ᱠᱟᱛᱮ᱾
ᱟᱪᱪᱷᱟ
ᱚᱱᱟ ᱯᱩᱱ ᱢᱚᱬᱮ ᱢᱟᱦᱟ ᱞᱟᱦᱟ ᱡᱟᱭ ᱫᱟᱜ ᱠᱮᱫᱟ ᱵᱟᱨᱥᱤᱧ ᱜᱟᱱ ᱤᱱᱟᱹ ᱛᱟᱭᱚᱢ ᱜᱮ ᱜᱤᱰᱤ ᱦᱳᱭ ᱠᱟᱱ ᱛᱟᱦᱮᱸᱫ
ᱦᱮᱸ ᱚᱱᱟ ᱞᱟᱦᱟ ᱫᱚ ᱜᱤᱰᱤ ᱦᱩᱭ ᱠᱚᱜ ᱨᱮᱦᱚᱸ ᱟᱫᱚ ᱚᱱᱮ ᱛᱚ ᱫᱟᱜ ᱮᱫᱟᱭ ᱚᱱᱟ ᱛᱟᱭᱚᱢ ᱫᱚᱢᱮ ᱥᱤᱛᱩᱝ ᱮᱜᱼᱟ ᱟᱫᱚ ᱵᱟᱭ ᱫᱟᱜ ᱮᱫᱟ ᱱᱚᱝᱠᱟ ᱠᱟᱛᱮ ᱵᱷᱚᱨᱥᱟ ᱵᱟᱝ ᱵᱩᱡᱷᱟᱹᱜ ᱠᱟᱱ ᱛᱟᱦᱮᱸᱫ ᱡᱮ ᱜᱤᱰᱤᱭᱮ ᱦᱩᱭᱩᱜᱼᱟ ᱮᱨᱯᱚᱨ ᱡᱩᱫᱤ ᱵᱟᱝ ᱦᱟᱨᱟᱜᱼᱟ ᱛᱤᱠᱤ ᱞᱮᱠᱟ ᱛᱤᱠᱤ ᱜᱚᱫᱚᱜᱼᱟ ᱚᱱᱟ ᱦᱚᱛᱮᱜ ᱛᱮ ᱟᱫᱚ ᱚᱱᱟ ᱵᱟᱨ ᱥᱤᱧ ᱤᱭᱟᱹ ᱯᱩᱱ ᱢᱟᱦᱟ ᱥᱮ ᱢᱚᱬᱮ ᱢᱟᱦᱟ ᱞᱟᱦᱟ ᱤᱱᱠᱟᱹ ᱱᱤᱝᱠᱟ ᱦᱩᱭᱩᱜ ᱠᱟᱱᱟ
ᱟᱪᱪᱷᱟ ᱫᱤᱭᱮᱯᱚᱨ ᱜᱚᱝᱠᱮ ᱜᱟᱯᱟ ᱫᱚ ᱦᱟᱸᱜ ᱦᱩᱞ ᱢᱟᱦᱟ ᱠᱟᱱᱟ
ᱦᱳᱭ
ᱛᱟᱦᱚᱞᱮ ᱜᱚᱝᱠᱮ ᱱᱚᱣᱟ ᱦᱩᱞ ᱢᱟᱦᱟ ᱪᱮᱫᱞᱮᱠᱟ ᱥᱟᱯᱲᱟᱣ ᱟᱠᱟᱱᱟ ᱟᱯᱮ ᱯᱟᱦᱴᱟ ᱫᱚ
ᱟᱞᱮ ᱯᱟᱦᱴᱟ ᱥᱟᱯᱲᱟᱣ ᱠᱟᱱᱟ ᱵᱷᱟᱜᱤ ᱞᱮᱠᱟ ᱜᱮ
ᱦᱩᱸ ᱦᱩᱸ ᱠᱟᱹᱴᱤᱡ ᱞᱟᱹᱭ ᱵᱮᱱ ᱥᱮ ᱪᱮᱫ
ᱦᱮᱸ ᱢᱮᱱᱛᱮ ᱱᱤᱝᱠᱟᱹ ᱞᱮᱠᱟ ᱟᱫᱚ ᱱᱚᱣᱟ ᱫᱚ ᱟᱵᱚᱣᱟᱜ ᱱᱟᱜᱟᱢ ᱠᱟᱱᱟ
ᱛᱟᱦᱚᱞᱮ ᱱᱟᱜᱟᱢ ᱞᱮᱠᱟᱛᱮ ᱚᱱᱟ ᱛᱚ ᱟᱵᱚᱣᱟᱜ ᱥᱟᱵ ᱫᱚᱦᱚ ᱦᱩᱭᱩᱜᱼᱟ ᱪᱮᱫᱟᱜ ᱥᱮ ᱱᱚᱝᱠᱟᱱᱟᱜ ᱠᱟᱱᱟ ᱱᱟᱜᱟᱢ ᱫᱚ ᱡᱟᱦᱟᱸ ᱫᱚ ᱦᱟᱯᱮᱱ ᱡᱟᱦᱟᱸᱭ ᱠᱚ ᱦᱤᱡᱩᱜᱼᱟ ᱯᱚᱯᱚᱝᱲᱟ ᱠᱚ ᱥᱮ ᱱᱤᱛᱚᱜ ᱡᱟᱦᱟᱸᱭ ᱢᱮᱱᱟᱜ ᱠᱟᱜᱠᱚ ᱱᱤᱛ ᱡᱟᱦᱟᱸᱭ ᱠᱚ ᱦᱟᱨᱟ ᱨᱟᱠᱟᱵᱚᱜ ᱠᱟᱱᱟ ᱩᱱᱠᱩ ᱱᱚᱣᱟ ᱟᱵᱚᱣᱟᱜ ᱱᱟᱜᱟᱢ ᱠᱚ ᱵᱟᱰᱟᱭ ᱫᱟᱲᱮᱭᱟᱜ ᱢᱟ ᱥᱮ ᱱᱚᱣᱟ ᱠᱚ ᱥᱟᱵ ᱫᱚᱦᱚ ᱫᱟᱲᱮᱭᱟᱜ ᱢᱟ ᱟᱵᱚᱱᱟᱜ ᱩᱯᱨᱩᱢ ᱠᱚ ᱥᱟᱵ ᱫᱚᱦᱚ ᱫᱟᱲᱮᱭᱟᱜ ᱢᱟ ᱟᱵᱚᱱᱟᱜ ᱩᱯᱨᱩᱢ ᱠᱚ ᱞᱟᱹᱭ ᱫᱟᱲᱮᱭᱟᱜ ᱢᱟ ᱱᱚᱣᱟ ᱦᱚᱛᱮᱜ ᱛᱮ ᱱᱚᱣᱟ ᱠᱚ ᱟᱵᱚ ᱵᱚᱱ ᱢᱟᱱᱟᱣᱟᱵᱚᱱ ᱱᱚᱣᱟ ᱜᱚᱴᱟᱮ ᱱᱚᱣᱟ ᱟᱞᱮᱥᱮᱫ ᱱᱚᱣᱟ ᱜᱚᱴᱟ ᱜᱮ ᱢᱟᱱᱟᱣ ᱦᱩᱭᱩᱜᱼᱟ ᱡᱟᱦᱟᱸᱭ ᱡᱟᱦᱟᱸᱨᱮ ᱞᱮᱠᱟ ᱢᱟᱱᱟᱣ ᱫᱟᱲᱮᱭᱟᱜ ᱠᱟᱱᱟ ᱟᱫᱚ ᱱᱚᱣᱟ ᱫᱚ ᱵᱟᱦᱟ ᱥᱚᱦᱨᱟᱭ ᱞᱮᱠᱟ ᱫᱚ ᱵᱟᱝᱜᱮ ᱡᱮ ᱮ ᱱᱚᱣᱟ ᱟᱹᱨᱤ ᱢᱮᱱᱟᱜ ᱟᱠᱟᱫᱟ ᱱᱚᱣᱟ ᱟᱹᱨᱤ ᱛᱮᱜᱮ ᱪᱟᱞᱟᱜ ᱦᱩᱭᱩᱜᱼᱟ
ᱦᱩᱸ ᱦᱩᱸ
ᱦᱩᱸ᱾ ᱱᱚᱜᱚᱭ ᱡᱟᱦᱟᱸ ᱨᱮ ᱥᱟᱸᱜᱮ ᱦᱚᱲ ᱚᱸᱰᱮ ᱫᱚ ᱥᱟᱸᱜᱮᱭᱟᱛᱮᱜ ᱜᱮ ᱡᱟᱦᱟᱸᱨᱮ ᱱᱤᱝᱠᱟ. ᱠᱚᱢ ᱦᱚᱲ ᱚᱸᱰᱮ ᱫᱚ ᱠᱚᱢ ᱦᱚᱲ ᱟᱛᱮᱜ ᱜᱮ ᱛᱚᱵᱮ ᱜᱚᱴᱟ ᱜᱮ ᱢᱟᱱᱟᱣ ᱪᱟᱞᱟᱜ ᱠᱟᱱᱟ᱾
ᱦᱩᱸ ᱦᱩᱸ᱾
ᱟᱯᱮ ᱥᱮᱫ ᱫᱚ ᱚᱱᱛᱮ ᱚᱠᱟᱞ ᱞᱮᱠᱟ?
ᱟᱞᱮᱥᱮᱫ ᱦᱚᱸ ᱜᱚᱝᱠᱮ ᱴᱷᱤᱠ ᱱᱚᱝᱠᱟ ᱜᱮ ᱟᱫᱚ ᱱᱮ ᱦᱚᱲ ᱫᱚ ᱦᱟᱸᱜ ᱫᱚᱢᱮ ᱦᱟᱸᱜ ᱚᱝᱠᱟ ᱫᱟᱬᱟ ᱫᱚ ᱵᱟᱝ ᱦᱩᱭ ᱠᱟᱱᱟ ᱱᱚᱣᱟ ᱠᱚ ᱤᱭᱟᱹ ᱟᱛᱮᱫ ᱫᱚ ᱟᱫᱚ ᱟᱨ ᱟᱹᱛᱩᱳ ᱨᱮᱜᱮ ᱢᱟᱱᱟᱣ ᱦᱩᱭᱩᱜ ᱛᱟᱦᱮᱸᱱᱟ ᱛᱟᱦᱚᱞᱮ ᱠᱷᱟ ᱟᱛᱳ ᱨᱮ ᱚᱱᱠᱟ ᱢᱟᱱᱮ ᱢᱚᱴᱟᱢᱩᱴᱤ ᱨᱟᱥᱤᱵᱟᱹᱥᱤ ᱟᱹᱛᱩ ᱠᱟᱱᱟ ᱛᱟᱦᱚᱞᱮ ᱠᱷᱟᱱ
ᱦᱮᱸ ᱦᱮᱸ᱾
ᱯᱟᱦᱴᱟ ᱠᱷᱚᱱ ᱜᱮ ᱟᱞᱮ ᱞᱮ ᱪᱮᱥᱴᱟᱭᱟ ᱡᱮ ᱱᱚᱣᱟ ᱵᱚᱱ ᱯᱟᱨᱚᱢᱟ ᱟᱨ ᱱᱚᱣᱟ ᱤᱫᱤ ᱠᱟᱛᱮ ᱠᱟᱹᱴᱷᱤ ᱡᱚᱛᱚ ᱜᱮ ᱟᱛᱩ ᱨᱮᱱ ᱥᱟᱱᱟᱢ ᱥᱳᱞᱳ ᱟᱱᱟ ᱜᱚᱜᱚ ᱛᱟᱠᱚ ᱢᱟᱹᱭ ᱛᱟᱠᱚ ᱵᱟᱹᱵᱩ ᱛᱟ ᱛᱟᱠᱚ ᱡᱚᱛᱚ ᱜᱮᱵᱚᱱ ᱡᱟᱣᱨᱟᱜ ᱢᱟ ᱟᱨ ᱚᱱᱠᱟᱱᱟᱜ ᱠᱤᱪᱷᱩ ᱜᱟᱞᱚᱪ ᱵᱚᱱ ᱠᱚᱨᱟᱣᱟ ᱡᱟᱦᱟᱸᱛᱮ ᱟᱵᱚᱨᱮᱱ ᱢᱟᱹᱭ ᱵᱟᱹᱵᱩ ᱛᱟᱠᱚ ᱠᱚ ᱵᱩᱡᱷ ᱢᱟ ᱥᱟᱶᱛᱮ ᱟᱨᱚ ᱡᱚᱛᱚ ᱜᱮ ᱛᱷᱚ ᱱᱤᱝᱠᱟᱹ ᱞᱮᱠᱟ ᱠᱟᱛᱮᱜ ᱞᱮ ᱠᱚᱨᱟᱣ ᱛᱟᱦᱮᱱᱟ ᱟᱫᱚ ᱚᱱᱮ ᱯᱳᱭᱞᱳ ᱨᱮᱜᱮ ᱠᱟᱹᱴᱤᱡ ᱜᱤᱫᱽᱨᱟᱹ ᱟ ᱞᱮᱞᱤ ᱞᱮ ᱠᱚᱨᱟᱣ ᱛᱮᱦᱮᱱᱟ᱾
ᱟᱪᱪᱷᱟ ᱟᱪᱪᱷᱟ᱾
ᱠᱩ ᱡᱮᱢᱚᱱ ᱯᱚᱱᱨᱚᱭ ᱟᱜᱚᱥᱴ ᱠᱚᱨᱮ ᱡᱟᱦᱟᱸ ᱞᱮᱠᱟ ᱢᱤᱫᱮᱱ ᱨᱮᱞᱤ ᱦᱩᱭᱩᱜ ᱫᱚ ᱥᱮᱢ ᱴᱩ ᱥᱮᱢ ᱟᱵᱚ ᱱᱚᱣᱟ ᱟᱵᱚᱣᱟᱜ ᱡᱮᱦᱮᱛᱩ ᱟᱵᱚᱨᱮᱱ ᱟᱵᱚᱣᱟᱜ ᱱᱟᱜᱟᱢ ᱦᱮᱱᱟᱜᱼᱟ ᱱᱚᱣᱟᱨᱮ ᱛᱟᱦᱚᱞᱮ ᱟᱵᱚᱨᱮᱱ ᱩᱱᱠᱩ ᱡᱟᱦᱟᱸᱭ ᱫᱚ ᱢᱟᱱᱮ ᱟᱵᱚ ᱱᱚᱣᱟ ᱤᱫᱤ ᱠᱟᱛᱮᱫ ᱟᱹᱰᱤᱜᱟᱱ ᱮᱱᱢ ᱦᱮᱱᱟᱜ ᱛᱟᱠᱚᱣᱟ ᱡᱚᱛᱚ ᱦᱚᱲᱟᱜ ᱧᱩᱛᱩᱢ ᱤᱫᱤ ᱠᱟᱛᱮᱜ ᱠᱟᱹᱴᱤᱡ ᱢᱤᱫᱴᱮᱡ ᱨᱮᱞᱤᱤ ᱞᱮ ᱵᱮᱱᱟᱣ ᱠᱮᱫᱜ ᱜᱮ ᱨᱮᱹᱤ ᱦᱩᱭᱩᱜᱼᱟ ᱜᱚᱴ ᱴᱟᱜ ᱟᱹᱛᱩ ᱱᱚᱣᱟ ᱢᱩᱪᱟᱹᱫ ᱠᱷᱡ ᱦᱟᱱᱟ ᱢᱩᱪᱟᱹᱫ ᱱᱚᱝᱠᱟ ᱠᱟᱛᱮᱫ ᱞᱮ ᱮᱦᱚᱵᱟ᱾
ᱦᱮᱸ᱾
ᱛᱟᱯᱚᱨᱮ ᱚᱱᱟ ᱢᱩᱪᱟᱹᱫ ᱵᱟᱲᱟ ᱠᱟᱛᱮᱫ ᱟᱫᱚ ᱥᱤᱫᱩ ᱠᱟ. ᱱᱩᱣᱟᱜ ᱚᱱᱟ ᱪᱤᱛᱟᱹᱨ ᱨᱮ ᱵᱟᱦᱟ ᱢᱟᱞᱟ ᱟᱨᱟᱣ ᱠᱟᱛᱮᱫ, ᱠᱟᱹᱢᱤ ᱠᱚ ᱢᱤᱼᱢᱤᱫᱴᱟᱝ ᱛᱮᱞᱮ ᱥᱟᱵᱟ᱾ ᱟᱫᱚ ᱚᱸᱰᱮ ᱫᱚ ᱚᱱ ᱠᱟᱱ ᱜᱮ ᱟᱛᱩ ᱨᱮᱱ, ᱟᱹᱜ ᱦᱮᱞᱳ ᱜᱚᱝᱠᱮ ᱟᱸᱡᱚᱢᱚᱜ ᱠᱟᱱᱟ ᱛᱚ? ᱛᱟᱦᱚᱞᱮ ᱱᱚᱝᱠᱟ ᱠᱟᱛᱮᱜ ᱠᱟᱹᱢᱤ ᱦᱩᱸ ᱦᱩᱸ ᱱᱚᱝᱠᱟ ᱠᱟᱛᱮᱜ ᱠᱟᱹᱢᱤ ᱞᱮ ᱮᱦᱚᱵᱟ ᱟᱨ ᱟᱛᱩᱨᱮᱱ ᱡᱟᱦᱟᱸᱭ ᱫᱚ ᱠᱞᱟᱵᱽ ᱨᱮᱱ ᱥᱚᱫᱚᱥᱥᱚ ᱠᱚ ᱦᱮᱱᱟᱜ ᱠᱚᱣᱟ ᱟᱨᱚ ᱥᱤᱠᱷᱱᱟᱹᱛᱟᱱ ᱟᱹᱰᱤᱜᱟᱱ ᱢᱟᱥᱴᱟᱨ ᱠᱚ ᱦᱮᱱᱟᱜ ᱠᱚᱣᱟ ᱠᱚ ᱦᱚᱸ ᱥᱮᱴᱮᱨ ᱠᱚ ᱛᱟᱦᱮ ᱱᱟ, ᱱᱮᱶᱛᱟ ᱠᱚᱣᱟ ᱞᱮ ᱚᱱᱟ ᱱᱚᱣᱟᱼᱢᱟᱱᱮ ᱥᱮᱛᱟᱜ ᱫᱚᱥ ᱵᱟᱡᱮ ᱚᱠᱛᱚ ᱫᱚ ᱟᱞᱮ ᱫᱚ ᱵᱟᱞᱮ ᱠᱚᱨᱟᱣᱟ, ᱡᱮᱦᱮᱛᱩ ᱟ ᱟᱹᱛᱩ ᱨᱮᱱᱟᱜ ᱠᱟᱱᱟ ᱛᱟᱦᱞᱮ ᱟᱹᱭᱩᱵ ᱫᱷᱟᱹᱨᱤᱡ ᱞᱮ ᱠᱚᱨᱟᱣᱟ᱾ ᱟᱹᱭᱩᱵ ᱵᱮᱲᱟ ᱱᱚᱣᱟ ᱠᱟᱹᱢᱤ ᱠᱚᱫᱚᱞᱮ ᱠᱚᱨᱟᱣ, ᱠᱟᱱ ᱛᱟᱦᱚᱞᱮ ᱠᱷᱟᱱ ᱡᱷᱚᱛᱚ ᱜᱮ, ᱟᱵᱚ ᱫᱚ ᱮᱢᱱᱤᱛᱮᱜᱮ ᱨᱮᱸᱜᱮᱡ ᱦᱚᱲ ᱛᱚ ᱠᱟᱹᱢᱤ ᱡᱚᱝ ᱦᱚᱲ ᱛᱟᱦ ᱥᱮᱛᱟᱜ ᱵᱮᱲᱟ ᱫᱚ ᱡᱷᱚᱛᱚ ᱦᱚᱲ ᱫᱚ ᱵᱟᱵᱚᱱ ᱥᱚᱢᱚᱭ, ᱛᱟᱦᱚᱞᱮ ᱠᱷᱟᱜ ᱚᱱᱟ ᱚᱠᱛᱚ ᱠᱟᱛᱮᱜ ᱜᱮ ᱟᱞᱮ ᱦᱚᱸ ᱦᱮᱸ ᱦᱮᱸ ᱚᱲᱟ ᱚᱯᱷᱤᱥᱤᱭᱟᱞ ᱴᱟᱭᱤᱢ ᱛᱮᱫᱚ ᱦᱟᱸᱜ ᱥᱚᱢᱚᱭ ᱫᱚ ᱵᱟᱝ ᱦᱩᱭᱩᱜ ᱛᱟᱭᱡᱚᱲᱚ ᱠᱚᱨᱟᱣᱟ ᱛᱟᱦᱚᱞᱮ ᱠᱷᱟᱱ ᱩᱱᱛᱮ ᱫᱚ ᱤᱥᱠᱩᱞᱨᱮᱱ ᱜᱤᱫᱽᱨᱟᱹ ᱠᱚ ᱤᱥ ᱚᱲᱟᱜ ᱠᱚ ᱦᱤᱡᱩᱜᱼᱟ᱾ ᱟᱨ ᱢᱟᱪᱮᱫ ᱠᱚᱦᱚᱸ ᱡᱟᱦᱟᱸᱭ ᱠᱚᱠᱚ ᱤᱭᱟᱹ ᱡᱟᱦᱟ ᱠᱚᱨᱮ ᱠᱚ ᱡᱚᱜ ᱵᱟᱲᱟᱭᱟ ᱥᱚᱨᱠᱟᱨᱤ ᱠᱚᱨᱮ ᱩᱱᱠᱩ ᱦᱚᱸᱠᱚ ᱦᱮᱡ ᱠᱚᱜᱼᱟ, ᱛᱟᱦᱚᱞᱮ ᱛᱚ ᱚᱱᱠᱟᱼᱟᱛᱮ ᱢᱤᱫᱴᱮᱡ ᱜᱟᱞᱚᱪ ᱠᱩᱼᱠᱚ ᱮᱜᱼᱮᱢᱟ ᱮᱱᱛᱮᱫ ᱱᱚᱣᱟ ᱟᱴᱷᱨᱚᱥᱚ ᱯᱚᱧᱪᱟᱱᱚ ᱥᱟᱞ ᱨᱮᱱᱟᱜ ᱡᱟᱦᱟᱸ ᱛᱤᱨᱤᱥᱟ ᱡᱩᱱ ᱤᱫᱤ ᱠᱟᱛᱮᱫ, ᱚᱱᱟ ᱠᱚ ᱠᱟᱛᱮᱜ ᱮᱦᱚᱵ ᱠᱟᱛᱮᱫ ᱩᱱ ᱠᱩ ᱟᱨ ᱢᱟᱹᱭ ᱵᱟᱹᱵᱩ ᱛᱟᱠᱚ ᱩᱸᱜ ᱥᱮᱨᱮᱧ ᱠᱚᱦᱚᱸ ᱦᱩᱞ ᱤᱫᱤ ᱠᱟᱛᱮᱜ᱾ ᱟᱨ ᱢᱟᱨᱟᱝ ᱠᱚ ᱦᱚᱸ ᱜᱚ ᱜᱚ ᱛᱟ ᱠᱚ ᱫᱤᱫᱤ ᱛᱟᱠᱚ ᱦᱩᱞ ᱦᱩᱞ ᱜᱟᱹᱨᱤ ᱤᱫᱤ ᱠᱟᱛᱮᱜ ᱜᱮ ᱠᱤᱪᱷᱩ ᱥᱮᱨᱮᱧ ᱦᱩᱭᱩᱜᱼᱟ ᱟᱨ ᱚᱱᱚᱲ ᱦᱮ ᱠᱚ ᱢᱟᱹᱭ ᱵᱟᱹᱵᱩ ᱛᱟᱠᱚ ᱣᱟᱜ ᱦᱩᱭᱩᱜᱼᱟ᱾ ᱥᱟᱶᱛᱮ ᱟᱨ ᱱᱩᱠᱩ ᱡᱟᱦᱟᱸᱭ ᱢᱟᱫᱽᱫᱷᱚᱢᱤᱠ ᱮᱭᱤᱪ. ᱮᱥ. ᱯᱚᱨᱤᱠᱠᱷᱟ ᱠᱚ ᱮᱢ ᱠᱮᱫ ᱛᱟᱵᱚᱱᱟ ᱮᱱᱛᱮᱫ ᱛᱤ ᱥᱮᱨᱢᱟ ᱨᱮᱱ, ᱩᱱᱠᱩ ᱚᱸᱰᱮ ᱠᱤᱪᱷᱩᱜᱟᱱ ᱦᱚᱭ ᱤᱭᱟᱹ ᱚᱱᱠᱟ ᱱᱟᱜ ᱠᱤᱪᱷᱩ ᱯᱩᱨᱚᱥ ᱠᱟᱨ ᱞᱮ ᱮᱢᱟ ᱠᱚᱣᱟ ᱡᱟᱦᱟ ᱛᱮ ᱩᱱᱠᱩ ᱦᱚᱸ ᱠᱟᱹᱴᱤᱡ ᱠᱩᱥᱤ ᱠᱚ ᱵᱩᱡᱟ ᱥᱟᱶ ᱛᱮ ᱡᱟᱦᱟᱸᱭ ᱫᱚ ᱞᱟᱛᱟᱨ ᱠᱮᱞᱟᱥ ᱨᱮ ᱦᱚᱸ ᱦᱮ ᱱᱟᱜ ᱠᱚᱣᱟ, ᱩᱱᱠᱩ ᱦᱚᱸ ᱢᱚᱱᱮ ᱦᱩᱭᱩᱜ ᱛᱟ ᱠᱚᱣᱟ ᱡᱮ ᱟᱞᱮ ᱦᱚᱸ ᱚᱱᱟ ᱯᱚᱨᱤᱠᱠᱷᱟ ᱫᱚ ᱯᱟᱨᱚᱢ ᱜᱮ ᱞᱟᱜᱟᱣᱼᱟᱞᱮᱭᱟ᱾ᱟᱨ ᱱᱚᱣᱟ ᱟᱹᱛᱩ ᱨᱮᱱᱟᱜ ᱢᱤᱫᱴᱮᱱ ᱡᱟᱦᱟᱸ ᱡᱟᱦᱟᱸ ᱥᱚᱵᱷᱟ ᱦᱩᱭᱩᱜ ᱠᱟᱱᱟ ᱛᱮ ᱦᱮᱧ ᱞᱮᱠᱟᱱ ᱫᱤᱱ ᱨᱮ ᱩ ᱚᱱᱟ, ᱚᱱᱟᱼᱨᱮᱱᱟᱜ ᱦᱟ ᱢᱟᱹᱱ ᱦᱚᱸ ᱡᱮᱢᱚᱱ ᱞᱮ ᱦᱟᱢᱮᱴ ᱫᱟᱲᱮᱭᱟᱜ ᱢᱟ, ᱱᱚᱝᱠᱟᱼᱠᱟᱛ ᱥᱮᱫ, ᱢᱟᱱᱮ ᱠᱚᱨᱟᱣ ᱟᱹᱜᱩ ᱦᱩᱭ ᱤᱱᱠᱟᱹ ᱯᱟᱨᱚᱢ ᱟᱹᱜᱩ ᱠᱟᱫᱟᱞᱮ ᱱᱮ ᱦᱚᱲᱟᱜ ᱧᱮᱞ ᱛᱮᱫᱚ᱾
ᱟᱪᱪᱷᱟ ᱟᱪᱪᱷᱟ, ᱱᱚᱣᱟ ᱢᱟ ᱡᱟᱦᱟᱸ ᱟᱸᱡᱚᱢ ᱠᱟᱛᱮ ᱵᱩ ᱡᱷᱟᱹᱣ ᱮᱱᱟ ᱱᱚᱣᱟ ᱟᱹᱰᱤ ᱢᱚᱸᱡᱽᱜᱮ ᱦᱮᱸ ᱛᱚ, ᱱᱚᱝᱠᱟ ᱡᱩᱫᱤ ᱮ, ᱢᱤᱼᱢᱤᱫᱴᱟᱝ ᱟᱛᱩᱨ ᱨᱮ ᱡᱟᱦᱟᱸᱛᱤᱱᱟᱹᱜ ᱟᱛᱩ ᱢᱮᱱᱟᱜ ᱠᱟᱫᱟ, ᱦᱩᱭᱩᱜᱼᱟ ᱮᱱᱠᱷᱟᱱ ᱛᱚ ᱟᱹᱰᱤᱼᱱᱟ ᱚᱹᱰᱤᱜᱮ ᱱᱟᱯᱟᱭᱚᱜᱼᱟ᱾
ᱦᱩᱸ ᱦᱩᱸ᱾ ᱦᱮᱸ ᱜᱚᱝᱠᱮ ᱱᱚᱣᱟ ᱫᱚ ᱟᱹᱰᱤ ᱱᱟᱯᱟᱭ ᱠᱟᱛᱷᱟ ᱠᱟᱱ ᱜᱮᱭᱟ ᱟᱫᱚ, ᱱᱮᱛᱟᱨ ᱮᱱ ᱛᱮᱫ ᱪᱤᱱᱛᱟᱹ ᱵᱟᱲᱟ ᱨᱮ ᱢᱚᱱᱮ ᱦᱩᱭᱩᱜᱼᱟ ᱡᱮ, ᱱᱚᱣᱟ ᱠᱚ ᱱᱤᱱᱟᱹᱜ ᱜᱟᱱ ᱥᱚᱢ ᱵᱷᱚᱵ ᱠᱟᱱᱟ ᱱᱚᱣᱟ ᱠᱚ ᱛᱟᱭᱚᱢ ᱨᱮ ᱫᱚ ᱢᱟᱱᱮ ᱟᱛᱩ ᱨᱮᱱ ᱞᱟᱦᱟ ᱡᱟᱦᱟᱸᱭ ᱟᱞᱮ ᱠᱷᱚᱡ ᱞᱟᱦᱟ ᱠᱚ ᱵᱮᱪ ᱵᱟᱵᱟ ᱛᱟᱠᱚ ᱵᱮᱪ ᱩᱱᱠᱩ ᱵᱮᱥᱤ ᱥᱤᱠᱷᱱᱟᱹᱛ ᱠᱚ ᱛᱟᱦᱮᱸ ᱞᱮᱱᱛᱮ ᱢᱟᱱᱮ, ᱱᱤᱱᱟᱹᱜ ᱜᱟᱱ ᱡᱤᱱᱤᱥ ᱢᱟᱱᱮ ᱱᱤᱛᱚᱜ ᱯᱚᱨᱡᱚᱱᱛᱚ ᱠᱟᱹᱢᱤ ᱟᱹᱜᱩ ᱠᱟᱱᱟ᱾ᱚᱱᱟ ᱦᱚᱛᱮᱡ ᱛᱮ ᱥᱤᱠᱷᱱᱟᱹᱛ ᱫᱚ ᱟᱹᱰᱤ ᱡᱟᱹᱨᱩᱨ ᱫᱚᱨᱠᱟᱨ ᱦᱮᱱᱟᱜᱼᱟ᱾
ᱦᱚᱭ, ᱱᱮᱛᱟᱨ ᱟᱜ ᱡᱩᱜᱽ ᱨᱮ ᱥᱤᱠᱷ ᱱᱟᱹᱛ ᱵᱟᱝ ᱠᱷᱟᱱ ᱪᱮᱫ ᱜᱮ ᱵᱟᱹᱱᱩᱜ ᱠᱟᱫᱟ᱾
ᱦᱮᱸ ᱦᱮᱸ ᱦᱮᱸ᱾
ᱥᱤᱠᱷᱱᱟᱹᱛ ᱵᱟᱝᱠᱷᱟᱱ ᱟᱵᱚ, ᱢᱤᱫ ᱡᱟᱸᱜᱟ ᱦᱚᱸ ᱵᱟᱵᱚᱱ ᱞᱟᱦᱟ ᱫᱟᱲᱮᱭᱟᱜᱼᱟ᱾ ᱪᱮᱫᱟᱜ ᱥᱮ ᱮᱼᱞᱟᱦᱟ ᱛᱮᱱᱟᱜ ᱡᱟᱦᱟᱸ ᱡᱩᱜᱽ ᱞᱮᱠᱟ ᱠᱟᱛᱮ, ᱩᱱᱫᱚ ᱪᱮᱫᱠᱟ ᱛᱷᱟᱦᱮᱸ ᱠᱟᱱᱟ? ᱩᱱᱫᱚ ᱮᱸ ᱢᱟᱹᱱᱢᱤ ᱠᱚ, ᱩᱱᱫᱚ ᱟᱠᱚᱣᱟᱜ ᱡᱚᱥ ᱛᱟᱦᱮ ᱠᱟᱱᱟ ᱪᱮᱫ ᱞᱮᱠᱟ ᱠᱟᱛᱮᱜ ᱡᱚᱢᱟᱜ ᱵᱚᱱ ᱟᱨᱡᱟᱣᱟ᱾ ᱪᱮᱫ ᱞᱮᱠᱟ ᱠᱟᱛᱮᱜ ᱵᱚᱱ ᱡᱚᱢᱟ ᱱᱤᱭᱟᱹ ᱴᱟᱜ, ᱟᱨ ᱱᱤᱛᱚᱜ ᱛᱚ ᱚᱱᱟ ᱫᱚ ᱟᱵᱚᱣᱟᱜ ᱢᱮᱱ ᱜᱟᱱᱚᱜᱼᱟ ᱪᱟᱵᱟ ᱞᱮᱠᱟᱜᱮ᱾ ᱡᱮᱦᱮᱛᱩ ᱱᱤᱛᱚᱜ ᱟᱵᱚ ᱢᱤᱫ ᱥᱮᱨᱢᱟ ᱦᱮᱸ ᱪᱟᱵᱟᱣ ᱠᱟᱱᱟ ᱚᱱᱟᱜᱮ ᱞᱟᱹᱭ ᱜᱟᱱᱚᱜᱼᱟ᱾ ᱡᱮᱦᱮᱛᱩ ᱢᱤᱫ ᱥᱮᱨᱢᱟ ᱨᱮᱱᱟᱜ ᱡᱚᱢᱟᱜ ᱟᱵᱚ ᱢᱤᱫ ᱫᱷᱟᱣ ᱨᱮ ᱵᱚᱱ ᱡᱚᱜᱟᱲ ᱫᱟᱲᱮᱭᱟᱜ ᱠᱟᱱᱟ ᱟᱨ ᱩᱱ ᱫᱚ ᱪᱤ, ᱪᱤᱠᱟᱜ ᱠᱟᱱ ᱛᱮ ᱫᱤᱱᱟᱹᱢ ᱦᱤᱞᱳᱜ ᱡᱚᱢᱟᱜ ᱫᱤᱱᱟᱹᱢ ᱦᱤᱞᱳᱜ ᱜᱮ ᱪᱟᱞᱟᱜ ᱦᱩᱭᱩᱜᱼᱟ ᱫᱤᱱᱟᱹᱢ ᱦᱤᱞᱳᱜᱼᱼ ᱛᱮᱦᱤᱧ ᱮᱢ ᱡᱚᱢᱟ ᱛᱮᱦᱤᱧ ᱜᱮ ᱩᱰᱩᱠ ᱦᱩᱭᱩᱜᱼᱟ ᱜᱟᱯᱟ ᱡᱚᱢᱟ ᱜᱟᱯᱟ ᱜᱟᱯᱟ ᱜᱮ ᱩᱰᱩᱠ ᱦᱩᱭᱩᱜᱼᱟ ᱱᱚᱝᱠᱟ ᱠᱟᱛᱮᱜ ᱛᱟᱸᱦᱮ ᱠᱟᱱᱟ᱾ ᱛᱟᱦᱞᱮ᱾ ᱱᱤᱛᱚᱜ ᱡᱮᱦᱮ ᱦᱩᱛᱩ ᱚᱱᱠᱟᱱᱟᱜ ᱦᱟᱞᱚᱛ ᱨᱮ ᱢᱮᱱᱟᱜ ᱵᱚᱱᱟ ᱛᱟᱦᱞᱮ ᱚᱱᱟ ᱦᱚᱛᱮᱡ ᱛᱮ ᱟᱵᱚ ᱫᱚ ᱚᱱᱟ ᱫᱚ ᱟᱹᱰᱤ ᱜᱮ ᱞᱟᱹᱠᱛᱤᱭᱟᱱᱟᱜ ᱠᱟᱱᱟ ᱱᱤᱛᱳᱜ ᱟᱜ᱾ ᱦᱟᱞᱚᱛ ᱨᱮ ᱥᱤᱠᱷᱱᱟᱹᱛ᱾
ᱦᱩᱸ ᱦᱩᱸ᱾
ᱥᱟᱱᱟᱢ ᱦᱚᱲᱟᱜ ᱜᱮ ᱥᱤᱠᱷᱱᱟᱹᱛ ᱟᱹᱰᱤ ᱞᱟᱹᱠᱛᱤ ᱠᱟᱱᱟ ᱱᱚᱣᱟ ᱨᱮ᱾
ᱦᱩᱸ ᱦᱩᱸ ᱛᱟᱣ ᱜᱚᱝᱠᱮ ᱦᱚᱜ-ᱚᱭ ᱛᱚ ᱚᱱᱟ ᱟᱸᱡᱚᱢᱚᱜ ᱵᱟᱲᱟᱜ ᱜᱮᱭᱟ ᱟᱫᱚ ᱱᱮᱥ ᱫᱚ ᱦᱟᱜ ᱟᱹᱞᱤᱧ ᱦᱚᱸ ᱵᱟᱹᱞᱤᱧ ᱟᱡᱚᱢ ᱠᱟᱫᱟ ᱡᱮ ᱦᱚᱜᱼᱚᱭ ᱡᱮ ᱠᱤᱪᱷᱩ ᱡᱟᱭᱜᱟ ᱨᱮᱜᱮ ᱱᱚᱝᱠᱟᱱᱟᱜ ᱯᱨᱳᱜᱨᱟᱢ ᱠᱚ ᱱᱚᱣᱟ ᱠᱚᱫᱚ ᱢᱟᱱᱮ ᱢᱟᱱᱮ ᱟᱹᱰᱤ ᱜᱟᱱ ᱚᱨᱠᱮᱥᱴᱨᱟ ᱠᱚ ᱚᱱᱠᱟᱱᱟᱜ ᱮᱢᱟᱱ ᱛᱮᱢᱟᱱ ᱟᱹᱰᱤ ᱠᱤᱪᱷᱩ ᱦᱩᱭᱩᱜ ᱠᱟᱱᱟ ᱱᱚᱭᱟ ᱠᱚ ᱤᱫᱤ ᱠᱟᱛᱮ ᱡᱮᱢᱚᱱ ᱵᱚᱞ ᱮᱱᱮᱡ ᱠᱚ ᱦᱩᱭᱩᱜ ᱠᱟᱱᱟ, ᱱᱚᱭᱟ ᱠᱚ ᱤᱫᱤ ᱠᱟᱛᱮᱜ ᱟᱵᱤᱱᱟᱜ ᱪᱮᱫ ᱤᱭᱟᱹ ᱛᱟᱦᱮᱱᱟ ᱢᱚᱛᱟᱢᱚᱛ ᱪᱮᱫ ᱞᱮᱠᱟ ᱵᱮᱱ ᱢᱚᱱᱮᱭᱟᱡᱮ ᱱᱚᱣᱟᱼᱼ
ᱢᱚᱛᱟᱢᱚᱛ ᱫᱚ ᱱᱚᱣᱟ ᱪᱮᱫ ᱪᱮᱛᱟᱱ ᱨᱮᱫᱚ ᱟᱹᱞᱤᱧᱟᱜ ᱫᱚ ᱯᱩᱨᱟᱹᱴᱟ ᱜᱮ ᱵᱟᱝ ᱛᱟᱦᱮᱱᱟ ᱪᱮᱫᱟᱜ ᱥᱮ ᱱᱚᱣᱟ ᱪᱮᱛᱟᱱ ᱨᱮ ᱥᱟᱯᱳᱨᱴ ᱫᱚ ᱟᱹᱞᱤᱧ ᱦᱚᱸ ᱵᱟᱞᱤᱧ ᱮᱢᱟ᱾ ᱠᱟᱨᱚᱱ ᱦᱳᱭᱳᱜ ᱠᱟᱱᱟ᱾ ᱱᱚᱣᱟ ᱡᱟᱦᱟ, ᱡᱟᱦᱟ ᱦᱚᱛᱮᱡ ᱟᱵᱚ ᱢᱟᱱᱟᱭ ᱫᱟᱵᱚᱱ ᱥᱮ ᱡᱟᱦᱟᱸ ᱦᱚᱛᱮᱡ ᱛᱮ ᱱᱤᱛᱳᱜ ᱱᱚᱣᱟ ᱦᱟᱞᱚᱛ ᱨᱮ ᱢᱮᱱᱟᱜ ᱠᱟᱜ ᱵᱚᱱᱟ ᱩᱱ ᱚᱠᱛᱚ ᱨᱮ ᱩᱱᱠᱩ ᱡᱟᱦᱟᱭ ᱵᱤᱨ ᱵᱟᱱᱴᱟ ᱠᱚ ᱛᱟᱦᱮᱸ ᱠᱟᱱᱟ ᱩᱱᱠᱩ ᱡᱩᱫᱤ ᱵᱟᱝᱠᱚ ᱞᱟᱹᱲᱦᱟᱹᱭ ᱠᱮᱭᱟ ᱤᱝᱨᱮᱡᱽ ᱥᱟᱶᱛᱮ ᱛᱟᱦᱚᱞᱮ ᱟᱵᱚ ᱱᱤᱛᱚᱜ ᱡᱟᱱᱤᱡ ᱠᱷᱟᱱ ᱚᱠᱟ ᱦᱟᱞᱚᱛ ᱨᱮᱪᱚ ᱵᱚᱱ ᱛᱟᱦᱮᱸ ᱠᱚᱜᱼᱟ ᱴᱷᱤᱠᱟᱹᱱ ᱵᱟᱝ ᱛᱟᱦᱮᱸ ᱠᱟᱱᱟ ᱵᱟᱝ ᱫᱚ ᱜᱩᱛᱤ ᱞᱮᱠᱟ ᱵᱟᱝ ᱫᱚ ᱫᱟᱹᱥᱤ ᱞᱮᱠᱟ ᱡᱟᱦᱟ ᱞᱮᱠᱟ ᱜᱮ᱾
ᱦᱮᱸ ᱦᱮᱸ᱾
ᱛᱟᱦᱞᱮ ᱩᱱᱠᱩᱣᱟᱜ ᱚᱱᱟ ᱞᱮᱠᱟᱛᱮ ᱩᱱᱟᱹᱜ ᱠᱚ ᱞᱟᱹᱲᱦᱟᱹᱭ ᱠᱟᱜ ᱛᱟᱦᱮᱜ ᱦᱩ ᱥᱟᱶᱛᱮ ᱟᱠᱚᱣᱟᱜ ᱡᱟᱦᱟ ᱤᱭᱟᱹ ᱛᱟᱦᱮᱸ ᱠᱟᱱᱟ ᱢᱮᱱᱫᱚ ᱩᱱᱟᱹᱜ ᱢᱟᱭᱟᱝ ᱞᱤᱸᱜᱤ ᱠᱟᱱ ᱛᱟᱦᱮᱜ ᱟᱠᱚᱣᱟᱜ ᱢᱚᱱᱮ ᱨᱮᱱᱟᱜ ᱫᱟᱲᱮ ᱩᱱᱠᱩ ᱵᱚᱱ ᱵᱷᱟᱜᱟᱣ ᱠᱚᱣᱟ ᱥᱮ ᱢᱤᱫᱴᱟᱝ ᱟᱵᱚ ᱟᱵᱚᱣᱟᱜ ᱨᱟᱡᱽ ᱵᱚᱱ ᱪᱟᱞᱟᱣ ᱟᱵᱚᱣᱟᱜ ᱫᱤᱥᱚᱢ ᱨᱮ ᱟᱵᱚᱣᱟᱜ ᱨᱟᱡᱽ ᱮᱴᱟᱜ ᱦᱚᱲ ᱦᱮᱡ ᱠᱟᱛᱮ ᱱᱚᱰᱮ ᱫᱚ ᱨᱟᱡᱽ ᱵᱟᱭ ᱧᱟᱢᱟ ᱛᱚ ᱱᱚᱝᱠᱟᱱᱟᱜ ᱢᱮᱫᱴᱟᱝ ᱟᱹᱰᱤ ᱢᱟᱨᱟᱝ ᱠᱟᱹᱢᱤ ᱡᱟᱦᱟ ᱫᱚ ᱯᱩᱨᱟᱹ ᱱᱚᱣᱟ ᱢᱟᱱᱮ ᱱᱚᱣᱟ ᱫᱷᱟᱹᱨᱛᱤ ᱟᱨᱠᱤ ᱯᱟᱥᱱᱟᱣ ᱞᱮᱱᱟ ᱱᱚᱝᱠᱟᱱᱟᱜ ᱠᱟᱛᱷᱟ ᱜᱮ ᱞᱟᱹᱭ ᱜᱟᱱᱚᱜᱼᱟ ᱱᱚᱣᱟ ᱱᱚᱝᱠᱟᱱᱟᱜ ᱞᱟᱹᱲᱦᱟᱹᱭ ᱡᱟᱦᱟ ᱫᱚ ᱟᱹᱰᱤᱴᱟᱜ ᱟᱹᱨᱩᱯᱷᱮᱨᱟᱣ ᱠᱟᱱ ᱛᱟᱦᱮᱜ, ᱛᱟᱦᱞᱮ ᱡᱟᱦᱟ ᱠᱷᱟᱹᱛᱤ ᱛᱮ ᱱᱚᱣᱟ ᱚᱠᱛᱚ ᱨᱮᱫᱚ ᱟᱵᱚᱣᱟᱜ ᱚᱱᱟ ᱠᱚᱫᱚ ᱮᱠᱟᱞ ᱜᱮ ᱵᱟᱝ ᱢᱟᱱᱟᱣ ᱜᱮ ᱴᱷᱤᱠ ᱠᱟᱱᱟ ᱾ ᱡᱮᱦᱮ ᱦᱩᱛᱩ ᱩᱱᱫᱤᱱ ᱦᱤᱞᱳᱜ ᱫᱚ ᱟᱵᱚ ᱨᱟᱹᱥᱠᱟᱹ ᱨᱮᱱᱟᱜ ᱫᱤᱱ ᱫᱚ ᱵᱟᱝ ᱠᱟᱱ ᱛᱟᱵᱚᱱᱟ ᱟᱵᱚᱣᱟᱜ ᱫᱚ ᱫᱩᱠ ᱨᱮᱱᱟᱜ ᱫᱤᱱ ᱠᱟᱱ ᱛᱟᱵᱚᱱᱟ ᱟᱵᱚᱣᱟᱜ ᱡᱩᱢᱤᱫ ᱨᱮᱱᱟᱜ ᱫᱤᱱ ᱠᱟᱱ ᱛᱟᱵᱚᱱᱟ ᱱᱚᱣᱟ ᱡᱩᱢᱤᱫ ᱛᱟᱞᱟ ᱛᱮᱜᱮ ᱟᱵᱚ ᱞᱟᱯᱷᱟᱝ ᱫᱟᱲᱮ ᱟᱵᱚᱱ ᱟᱨ ᱩᱱᱠᱩ ᱤᱱᱟᱹ ᱦᱤᱞᱳᱜ ᱠᱚ ᱡᱩᱢᱤᱫ ᱞᱮᱱᱟ ᱞᱟᱹᱲᱦᱟᱹᱭ ᱛᱚ ᱦᱳᱭ ᱞᱮᱱᱟ ᱚᱱᱟ ᱛᱟᱭᱚᱢ, ᱟᱠᱚ ᱢᱟᱲᱟᱝ ᱠᱚ ᱡᱩᱢᱤᱫ ᱟᱠᱟᱱ ᱛᱟᱦᱮᱫ ᱥᱤᱫᱩ ᱠᱟᱹᱱᱩ ᱛᱟᱹᱠᱤᱱ ᱡᱚᱠᱷᱚᱱ ᱠᱤᱱ ᱦᱚᱭ ᱱᱚᱣᱟ ᱛᱤᱨᱤᱥᱟ ᱡᱩᱱ ᱠᱤᱱ ᱦᱚ ᱞᱮᱫᱟ ᱟᱴᱷᱚᱨᱚᱥᱚ ᱯᱚᱧᱪᱟᱱᱱᱚ ᱨᱮ ᱩᱱ ᱦᱤᱞᱳᱜ ᱡᱩᱢᱤᱫ ᱠᱟᱛᱮᱜ ᱟᱠᱚ ᱠᱚ ᱢᱮᱱ ᱞᱮᱫᱟ ᱡᱮ ᱛᱮᱦᱮᱧ ᱠᱷᱚᱱᱟᱜ ᱚᱠᱚᱭ ᱦᱚᱸ ᱚᱠᱚᱭᱟᱜ ᱦᱚᱸ ᱨᱤᱱ ᱫᱷᱟᱨ ᱵᱟᱹᱱᱩᱜ ᱠᱟᱫᱟ ᱱᱚᱣᱟ ᱟᱵᱚᱣᱟᱜ ᱫᱤᱥᱚᱢ ᱨᱮ ᱟᱵᱚᱜᱮ ᱨᱟᱡᱽ, ᱛᱟᱦᱞᱮ ᱱᱚᱸᱰᱮ ᱱᱟᱜ ᱢᱮᱫᱴᱟᱝ ᱟᱵᱚᱭ ᱩᱭᱦᱟᱹᱨ ᱦᱚᱪᱚ ᱵᱚᱱᱟ ᱱᱚᱰᱮ ᱡᱮ ᱟᱵᱚ ᱢᱟᱲᱟᱝ ᱛᱮ ᱡᱩᱢᱤᱫᱚᱜ ᱦᱳᱭᱳᱜ ᱛᱟᱵᱚᱱᱟ ᱡᱟᱦᱟᱱᱟᱜ ᱠᱟᱹᱢᱤ ᱞᱟᱹᱜᱤᱫ ᱛᱮ ᱡᱩᱢᱤᱫ ᱫᱚ ᱟᱹᱰᱤ ᱢᱟᱨᱟᱝ ᱜᱮ ᱞᱟᱹᱠᱛᱤ ᱠᱟᱱᱟ ᱾
ᱮᱸ
ᱟᱵᱚ ᱱᱚᱣᱟ ᱥᱟᱵ ᱨᱟᱠᱟᱵ ᱟᱠᱚ ᱦᱳᱭᱳᱜᱼᱟ ᱦᱟᱯᱮᱱ ᱡᱟᱦᱟᱭ ᱠᱚ ᱦᱤᱡᱩᱜ ᱠᱟᱱᱟ ᱱᱩᱠᱩ ᱥᱮ ᱱᱤᱛᱚᱜ ᱡᱟᱦᱟᱸᱭ ᱦᱟᱨᱟ ᱨᱟᱠᱟᱵᱚᱜ ᱠᱟᱱᱟ ᱠᱚ ᱛᱚ ᱱᱩᱠᱩ ᱚᱱᱟ ᱠᱚ ᱢᱤᱫᱴᱟᱝ ᱫᱚᱦᱚ ᱠᱚᱭ ᱡᱮ ᱟᱵᱚ ᱫᱚ ᱢᱟᱲᱟᱝ ᱛᱮ ᱡᱩᱢᱤᱫᱚᱜ ᱦᱳᱭᱳᱜ ᱛᱟᱵᱚᱱᱟ, ᱱᱚᱣᱟ ᱫᱚ ᱱᱚᱝᱠᱟᱱᱟᱜ ᱫᱤᱱ ᱠᱟᱱᱟ ᱡᱟᱦᱟ ᱫᱚ ᱡᱩᱢᱤᱫ ᱨᱮᱱᱟᱜ ᱢᱤᱫ ᱠᱟᱛᱷᱟ ᱛᱮ ᱫᱤ ᱞᱟᱹᱭ ᱜᱟᱱᱚᱜᱼᱟ ᱡᱩᱢᱤᱫ ᱨᱮᱱᱟᱜ ᱱᱚᱣᱟ ᱛᱤᱨᱤᱥᱟ ᱡᱩᱱ ᱾ ᱡᱩᱢᱤᱫ ᱞᱟᱹᱜᱤᱫ ᱛᱮ ᱟᱵᱚ ᱥᱟᱱᱛᱟᱲ ᱠᱚ ᱡᱟᱛᱮ ᱵᱚᱱ ᱡᱩᱢᱤᱫᱚᱜ ᱢᱟ, ᱟᱹᱨᱤᱧᱟᱹᱜ ᱢᱮᱱᱛᱮᱫᱚ ᱟᱨᱠᱤ ᱱᱚᱣᱟ ᱢᱚᱱᱮ ᱦᱩᱭᱩᱜᱼᱟ ᱾
ᱦᱮᱸ ᱜᱚᱝᱠᱮ ᱟᱹᱰᱤᱜᱮ ᱡᱚᱛᱷᱟᱛ ᱠᱟᱛᱷᱟ ᱟᱹᱰᱤ ᱜᱮ ᱱᱟᱯᱟᱭ ᱵᱷᱟᱵᱽ ᱛᱮᱵᱮᱱ ᱵᱤᱥᱞᱮᱥᱚᱱ ᱱᱤᱛᱚᱜ ᱵᱮᱱ ᱞᱟᱹᱭ ᱠᱮᱫᱟ ᱟᱞᱤᱧ ᱦᱚᱸ ᱟᱹᱰᱤ ᱜᱟᱱ ᱞᱤᱧ ᱵᱩᱡᱷᱟᱹᱣ ᱠᱮᱫᱟ ᱮᱱᱛᱮᱜ ᱱᱚᱣᱟ ᱟᱵᱮᱱᱟᱜ ᱨᱟᱭ ᱥᱮ ᱤᱭᱟᱹ ᱡᱟᱦᱟᱸ ᱵᱮᱱ ᱢᱮᱱ ᱠᱮᱫᱟ ᱟᱫᱚ ᱟᱹᱞᱤᱧ ᱟᱹᱞᱤᱧ ᱦᱚᱞᱤᱧ ᱢᱚᱱᱮᱭᱟ ᱱᱚᱝᱠᱟ ᱜᱮ ᱵᱚᱱ ᱵᱩᱡᱽ ᱞᱮᱠᱷᱟᱱ ᱟᱹᱰᱤᱜᱮ ᱱᱟᱯᱟᱭᱚᱜᱼᱟ ᱛᱟᱦᱞᱮ ᱠᱷᱟᱱ ᱟᱵᱚ ᱦᱚᱸ ᱟᱹᱰᱤ ᱟᱨᱚ ᱞᱟᱦᱟᱥᱮᱫ ᱵᱚᱱ ᱥᱮᱱ ᱫᱟᱲᱮᱭᱟᱜᱼᱟ ᱾
ᱞᱟᱯᱷᱟᱝ ᱦᱮᱭ ᱞᱟᱯᱷᱟᱝ ᱥᱮᱫ ᱵᱚᱱ ᱥᱮᱱ ᱫᱟᱲᱮᱜᱼᱟ ᱟᱵᱚᱣᱟᱜ ᱡᱤᱭᱚᱱ ᱠᱷᱟᱸᱰᱟᱣ ᱨᱮ ᱚᱱᱠᱟᱱᱟᱜ ᱡᱟᱦᱟᱱ ᱮᱴᱠᱮᱴᱚᱬᱮ ᱵᱟᱝ ᱦᱳᱭᱳᱜᱼᱟ, ᱵᱟᱝᱠᱷᱟᱱ ᱱᱚᱜᱼᱚᱭ ᱡᱟᱦᱟ ᱱᱤᱛᱚᱜ ᱚᱵᱚᱥᱛᱷᱟ ᱨᱮ ᱱᱤᱛᱚᱜ ᱩᱱᱟᱹᱜ ᱞᱟᱛᱟᱨ ᱢᱮᱫ ᱛᱮᱠᱚ ᱧᱮᱞ ᱵᱚᱱᱟ ᱥᱮ ᱚᱱᱠᱟᱱᱟᱜ ᱟᱹᱰᱤ ᱞᱮᱠᱟᱱᱟᱜ ᱟᱱᱟᱴ ᱢᱮᱱᱟᱜ ᱟᱠᱟᱫᱟ ᱾
ᱵᱚᱱ ᱚᱱᱟ ᱠᱚ ᱠᱟᱴᱚ ᱠᱟᱛᱮᱫ ᱪᱮᱛᱟᱱ ᱥᱮᱫ ᱵᱟᱵᱚᱱ ᱨᱟᱠᱟᱵ ᱦᱮᱡ ᱫᱟᱲᱮᱭᱟᱜ ᱠᱟᱱᱟ ᱟᱵᱣᱟᱜ ᱡᱩᱢᱤ ᱠᱚᱢ ᱢᱮᱱᱛᱮ ᱦᱳᱭᱛᱳ ᱚᱱᱟ ᱠᱚ ᱠᱷᱚᱡ ᱟᱵᱚ ᱵᱚᱱ ᱥᱩᱥᱟᱹᱨ ᱫᱟᱲᱮᱭᱟᱜᱼᱟ ᱮᱱᱛᱮ
ᱟᱪᱪᱷᱟ ᱟᱪᱪᱷᱟ ᱦᱮᱞᱳ
ᱦᱮᱸ ᱜᱚᱝᱠᱮ ᱟᱸᱡᱟᱢᱚᱜ ᱠᱟᱱᱟ ᱦᱮᱸ ᱦᱮᱞᱳ
ᱦᱳᱭ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ
ᱦᱩᱸ
ᱴᱷᱤᱠᱟᱹᱱ ᱜᱮᱭᱟ ᱢᱟ ᱛᱟᱦᱞᱮ ᱜᱚᱢᱠᱮ ᱚᱠᱛᱚ ᱢᱟ ᱪᱟᱵᱟ ᱦᱮᱡ ᱮᱱᱟ ᱦᱳᱭ ᱴᱷᱤᱠᱟᱹᱱ ᱜᱮᱭᱟ ᱢᱟ ᱡᱚᱦᱟᱨ
ᱡᱚᱦᱟᱨ ᱜᱮ
ᱦᱳᱭ ᱡᱚᱦᱟᱨ